ᱦᱮᱸ ᱨᱚᱲ ᱟᱸᱚᱢᱚᱜ ᱠᱟᱱᱟ
ᱦᱮᱸ ᱟᱸᱡᱚᱢᱚᱜ ᱠᱟᱱᱟ
ᱦᱮᱸ ᱡᱚᱦᱟᱨ ᱜᱮ ᱜᱚᱢᱠᱮ
ᱡᱚᱦᱟᱨ ᱜᱮ ᱴᱟᱣᱟᱨ ᱠᱚ ᱵᱟᱭ ᱧᱟᱢ ᱮᱫᱟ ᱪᱮᱫ ᱵᱤᱱ ᱞᱟᱹᱭᱟ
ᱟᱪᱪᱷᱟ ᱟᱪᱪᱷᱟ ᱛᱟᱦᱚᱞᱮ ᱪᱮᱫ ᱠᱚᱵᱮᱱ ᱪᱤᱠᱟᱹ ᱵᱟᱲᱟᱭᱮᱫᱟ?
ᱪᱮᱫ ᱢᱟ ᱻ ᱜᱤᱛᱤᱡ ᱜᱮ ᱟᱞᱤᱧ ᱛᱮᱦᱮᱱ ᱫᱚ ᱟᱹᱰᱤ ᱵᱷᱟᱜᱞᱤᱧ ᱵᱩᱡᱷᱟᱹᱣᱫᱟ ᱦᱚᱞᱟ ᱱᱚᱜ ᱦᱚᱞᱟ ᱱᱚᱜ ᱠᱷᱟᱪᱤ ᱥᱤᱛᱩᱝ ᱛᱮ ᱥᱮᱛᱟᱜ ᱠᱷᱚᱱᱟᱜ ᱮ ᱫᱟᱜ ᱫᱟ
ᱟᱪᱪᱷᱟ ᱟᱪᱪᱷᱟ ᱟᱞᱮ ᱥᱮᱫ ᱦᱚᱸ ᱥᱮᱛᱟᱜ ᱠᱷᱚᱱ ᱜᱮ ᱫᱟᱜ ᱮᱫᱟ ᱟᱹᱞᱤᱧ ᱦᱚᱸ ᱱᱚᱜᱼᱚᱭ ᱱᱟᱦᱮᱞ ᱞᱤᱧ ᱡᱚᱲᱟᱣ ᱞᱟᱹᱜᱤᱫᱼᱟ ᱠᱟᱹᱴᱤᱡ ᱥᱤᱭᱳᱜ ᱦᱩᱭᱩᱜᱼᱟ ᱞᱚᱥᱚᱫ ᱦᱩᱭᱩᱜᱼᱟ ᱠᱟᱹᱴᱤᱡ
ᱢᱟᱱᱮ ᱚᱸᱰᱮ ᱦᱚᱸ ᱟᱞᱤᱧ ᱴᱮᱠᱴᱟᱨ ᱛᱮᱜᱮᱞᱤᱧ ᱢᱚᱱᱮ ᱞᱮᱫᱟ ᱟᱫᱚ ᱚᱸᱰᱮ ᱫᱚ ᱴᱮᱠᱴᱟᱨ ᱵᱟᱝ ᱪᱟᱞᱟᱜᱼᱟ ᱟᱫᱚ ᱚᱱᱟᱛᱮ ᱱᱟᱦᱮᱞ ᱛᱮᱜᱮ
ᱟᱪᱪᱷᱟ ᱦᱤᱰᱤᱧ ᱜᱮᱭᱟ ᱦᱮᱸ ᱢᱚᱡᱽ ᱵᱟᱲᱟ ᱜᱮ
ᱦᱮᱸ ᱠᱷᱮᱛ ᱫᱚ ᱦᱩᱰᱤᱧ ᱦᱚᱸ ᱦᱩᱰᱤᱧ ᱜᱮᱭᱟ ᱟᱫᱚ ᱚᱱᱠᱟ ᱴᱮᱠᱴᱟᱨ ᱵᱚᱞᱚᱜ ᱨᱮᱱᱟᱜ ᱡᱟᱭᱜᱟ ᱵᱟᱹᱱᱩᱜᱼᱟ ᱚᱸᱰᱮ ᱫᱚ
ᱚᱻ
ᱟᱫᱚ ᱚᱱᱟᱛᱮ ᱚᱸᱰᱮ ᱫᱚ ᱤᱭᱟᱹ ᱛᱮᱜᱮ ᱪᱮᱫ ᱠᱚ ᱞᱟᱹᱭᱟ ᱱᱚᱣᱟ ᱱᱟᱦᱮᱞ ᱛᱮᱜᱮ
ᱟᱪᱪᱷᱟ ᱟᱪᱪᱷᱟ
ᱦᱮᱸ ᱦᱩᱰᱤᱧ ᱜᱮ ᱠᱷᱟᱱ
ᱴᱷᱤᱠ ᱜᱮᱭᱟ ᱥᱮ ᱵᱟᱝ?
ᱱᱟᱦᱮᱞ ᱦᱚᱱᱟ ᱵᱟᱞᱤᱧ ᱵᱟᱲᱟᱭᱟ ᱤᱧ ᱦᱟᱸᱴ ᱠᱚᱨᱮ ᱟᱠᱷᱨᱤᱧ ᱜᱮᱭᱟ ᱠᱚ
ᱟᱪᱪᱷᱟ ᱪᱮᱫ ᱞᱮᱠᱟ ᱫᱟᱢ ᱟᱯᱮᱥᱮᱫ ᱫᱚ?
ᱡᱮ ᱡᱮᱢᱚᱱ ᱫᱟᱢ ᱟᱨᱠᱤ ᱟᱹᱞᱤᱧ ᱫᱚ ᱵᱟᱞᱤᱧ ᱠᱤᱨᱤᱧ ᱵᱟᱲᱟ ᱟᱠᱟᱫᱟ ᱱᱚᱣᱟ ᱟᱫᱚ ᱫᱚ ᱢᱟᱨᱮ ᱯᱟᱨᱮ ᱱᱟᱦᱮᱞ ᱢᱮᱱᱟᱜᱼᱟ ᱱᱚᱰᱮ ᱢᱤᱫ ᱦᱚᱲ ᱩᱱᱤ ᱡᱩᱛ ᱜᱮᱭᱟ ᱱᱟᱦᱮᱞ ᱟᱞᱤᱧ ᱡᱚᱛᱚ ᱠᱟᱴ ᱟᱞᱤᱧ ᱢᱮᱱᱟᱜ ᱠᱚᱣᱟ, ᱟᱸ ᱥᱟᱺᱜᱤᱧ ᱧᱚᱜ ᱨᱮᱜᱮ᱾
ᱚ ᱚ ᱛᱟᱦᱚᱞᱮ ᱯᱟᱨᱠᱚᱢ ᱠᱚᱠᱚ ᱵᱮᱱᱟᱣ ᱜᱮᱭᱟ ᱛᱚ?
ᱦᱮᱸ ᱯᱟᱨᱚᱠᱚᱢ ᱠᱚ ᱵᱮᱱᱟᱣᱟ ᱡᱚᱛᱚ ᱜᱮᱠᱚ ᱵᱮᱱᱟᱣ ᱜᱮᱭᱟ ᱯᱟᱨᱠᱚᱢ ᱮᱭ ᱯᱟᱹᱭ ᱠᱚ ᱚᱱᱟ ᱠᱚ ᱡᱷᱚᱛᱚ ᱜᱮ ᱡᱟ ᱛᱳᱯᱳᱥᱟᱯᱟ ᱢᱮᱱᱟ ᱞᱤᱭᱟ ᱞᱤᱧ᱾
ᱠᱚᱣᱟ ᱟᱱᱮ ᱡᱟᱦᱟᱸ ᱵᱤᱨ ᱨᱮ ᱛᱮᱨᱮᱞ ᱫᱟᱨᱮ ᱢᱮᱱᱟᱜᱼᱟ ᱵᱟᱝ ᱛᱚ ᱚᱱᱟ ᱠᱚ ᱮᱠᱫᱚᱢ ᱵᱟᱹᱱᱩᱜᱼᱟ ᱩᱱ ᱜᱮ ᱡᱚᱛ ᱛᱚ ᱢᱟᱜ ᱪᱟᱵᱟ ᱢᱟᱱᱮ ᱯᱟᱨᱠᱚᱢ ᱠᱚᱴᱷᱮᱱ ᱠᱚ ᱵᱮᱱᱟᱣ ᱛᱮᱜᱮ ᱪᱟᱵᱟᱜ ᱟᱨᱠᱤ᱾
ᱦᱮᱸ ᱦᱮᱸ ᱱᱚᱰᱮ ᱦᱚᱸ ᱱᱚᱰᱮ ᱱᱚᱰᱮ ᱱᱚ ᱟᱰᱮ ᱦᱚᱸ ᱟᱹᱰᱤ ᱜᱟᱱ ᱵᱟᱜᱟᱱ ᱢᱮᱱᱟᱜᱼᱟ ᱚᱱᱟ ᱡᱷᱩᱨᱤ ᱵᱟᱜᱟᱱ ᱚᱱᱟ ᱵᱟᱜᱟᱱᱨᱮ ᱡᱩᱫᱤ ᱵᱤᱱ ᱧᱟᱢᱟ ᱤᱭᱟᱹ ᱮᱸ ᱱᱚᱣᱟ ᱵᱤᱨ ᱥᱟᱦᱟᱱ᱾ ᱛᱟᱠ ᱡᱷᱚᱛᱚ ᱠᱚ ᱢᱟᱜ ᱟᱛᱠᱤᱨᱟ ᱠᱚ ᱦᱟᱸ ᱛᱤ ᱠᱚᱨᱮ ᱠᱚ ᱵᱟᱜᱟᱣᱟ ᱪᱤᱠᱟᱹ ᱵᱤᱱ ᱵᱩᱡᱟ᱾
ᱦᱮᱸ ᱟᱞᱮ ᱥᱮᱜ ᱦᱚᱸ ᱚᱝᱠᱟ ᱜᱮ᱾ ᱵᱟᱜᱟᱱ ᱫᱚ ᱢᱮᱱᱟᱜ ᱟᱠᱟᱜᱼᱟ ᱵᱩᱡᱷᱟᱹᱣ ᱫᱟᱵᱮᱱ ᱵᱟᱜᱟᱱ ᱫᱚ ᱢᱮᱱᱟᱜ ᱟᱠᱟᱜᱼᱟ᱾ ᱟᱫᱚ ᱵᱷᱤᱛᱤᱨ ᱵᱷᱤᱛᱤᱨ ᱫᱷᱟᱨᱮ ᱟᱫᱚ ᱵᱷᱤᱛᱤᱨ ᱫᱷᱟᱨᱮ ᱫᱚ ᱚᱠᱚᱭ ᱧᱮᱞ ᱫᱟᱭ᱾ ᱚᱝᱠᱟ ᱫᱟᱨᱮ ᱠᱚ ᱥᱚᱱᱟᱡᱷᱩᱨᱤ ᱫᱟᱨᱮ ᱠᱚ ᱡᱷᱚᱛᱚ ᱠᱚ ᱵᱟᱜᱟᱣ ᱟᱠᱟᱜ᱾
ᱦᱮᱸ ᱦᱮᱸ ᱟᱨ ᱠᱳᱢᱲᱳ ᱦᱚᱸ ᱢᱮᱱᱟᱜ ᱠᱚᱣᱟ ᱦᱮᱸ ᱪᱮ᱾
ᱦᱳᱭ ᱛᱟᱯᱚᱨ ᱟᱞᱮᱥᱮᱫ ᱫᱚ ᱪᱮᱫ ᱞᱮᱠᱟ ᱢᱟᱱᱮ ᱚᱱᱟ ᱵᱟᱜᱟᱱ ᱢᱮᱱᱟᱜᱼᱟ ᱛᱚ ᱵᱟᱜᱟᱱ ᱚᱱᱟ ᱫᱷᱟᱨᱮᱜᱮ ᱟᱛᱳ ᱢᱮᱱᱟᱜ ᱟᱠᱟᱜᱼᱟ ᱛᱚ ᱚᱱᱮ ᱡᱟᱦᱟᱸ ᱜᱚᱨᱚᱢ ᱫᱤᱱ ᱢᱟᱜᱽ ᱵᱚᱸᱜᱟ ᱥᱮ ᱯᱷᱟᱹᱜᱩᱱ ᱵᱚᱸᱜᱟ ᱥᱟᱠᱟᱢ ᱵᱟᱝ ᱧᱩᱨᱦᱟᱹᱜᱼᱟ ᱛᱚ ᱨᱚᱦᱚᱲ ᱥᱟᱠᱟᱢ ᱛᱚ ᱧᱩᱨᱩᱠᱚᱜᱼᱟ ᱟᱨ ᱥᱮᱸᱜᱮᱞ ᱠᱚ ᱫᱷᱚᱨᱟᱜᱼᱟ ᱛᱟᱦᱞᱮ ᱢᱟᱱᱮ ᱮᱛᱚ ᱱᱤᱥᱴᱷᱩᱨ ᱦᱚᱲ ᱢᱮᱱᱟᱜ ᱠᱚᱣᱟ᱾
ᱟᱪᱪᱷᱟᱷᱟ ᱦᱳᱭ ᱡᱟᱦᱟᱸᱭᱟᱜ ᱟᱨᱠᱤ ᱚᱝᱠᱟ ᱡᱟᱦᱟᱸᱭᱟᱜ ᱵᱟᱝ ᱛᱟᱦᱮᱱᱟ ᱢᱟᱱᱮ ᱡᱟᱦᱟᱸᱭ ᱧᱮᱞ ᱢᱮ ᱪᱮᱜ ᱦᱚᱸ ᱵᱟᱭ ᱪᱤᱠᱟᱹ ᱫᱟᱲᱮᱭᱟᱜ ᱠᱟᱱᱟ ᱵᱟᱝ ᱛᱟᱦᱮᱱᱟ ᱩᱱᱠᱩ ᱫᱚᱠᱚ ᱚᱱᱠᱟᱜ ᱜᱮᱭᱟ᱾ ᱢᱟᱱᱮ ᱦᱚᱲᱟᱜ ᱦᱚᱲᱟᱜ ᱠᱷᱚᱛᱤ ᱫᱷᱟᱹᱵᱤᱡ ᱯᱮ ᱪᱮᱥᱴᱟᱭᱟ᱾
ᱟᱫᱚ ᱠᱷᱟᱫᱟᱱ ᱠᱚ ᱢᱮᱱᱟᱜ ᱟ ᱛᱚ ᱫᱟᱜ ᱠᱚ ᱛᱟᱦᱮᱱ ᱜᱮᱭᱟ ᱚᱸᱰᱮ ᱠᱷᱚᱡ ᱜᱮ ᱵᱟᱞᱛᱤ ᱛᱮ ᱟᱨᱮᱡ ᱛᱮ ᱟᱫᱚᱢ ᱪᱤᱠᱟᱹᱭᱟ ᱚᱱᱠᱟ ᱠᱟᱛᱮᱫ ᱜᱮ ᱟᱹᱰᱤᱵᱟᱨ ᱚᱱᱠᱟ ᱫᱷᱚᱨᱟᱣ ᱠᱟᱫᱟ ᱠᱚ ᱟᱫᱚ ᱥᱟᱵ ᱫᱚ ᱥᱟᱵ ᱵᱟᱞᱮ ᱧᱟᱢ ᱠᱟᱜ ᱠᱚᱣᱟ᱾
ᱟᱪᱪᱷᱟ ᱟᱪᱪᱷᱟ ᱟᱪᱪᱷᱟ ᱦᱮᱸ ᱛᱚ᱾
ᱟᱯᱮᱥᱮᱜ ᱡᱟᱹᱱᱤᱡ ᱦᱚᱲ ᱫᱚᱠᱚ ᱱᱟᱯᱟᱭ ᱜᱮᱭᱟ ᱚᱱᱠᱟ ᱫᱚ ᱵᱟᱝ ᱡᱟᱹᱱᱤᱡᱼᱟ ᱟᱯᱮᱥᱮᱫ ᱫᱚ᱾
ᱱᱟᱯᱟᱭ ᱵᱳᱞᱛᱮ ᱤᱧ ᱢᱟ ᱟᱨᱠᱤ ᱚᱝᱠᱟ ᱦᱚᱸ ᱦᱚᱲ ᱢᱮᱱᱟᱜ ᱠᱚᱣᱟ ᱟᱨ ᱢᱟᱱᱮ ᱨᱟᱹᱜᱤ ᱥᱚᱦ ᱦᱚᱲ ᱦᱚᱸ ᱢᱮᱱᱟᱜ ᱠᱚᱣᱟ ᱵᱟᱝ ᱵᱟᱝ᱾
ᱦᱮᱸ ᱦᱮᱸ
ᱦᱩᱸ ᱟᱫᱚ ᱟᱞᱮ ᱱᱚᱸᱰᱮ ᱫᱚ ᱢᱟᱱᱮ ᱦᱳᱭ ᱚᱱᱠᱟ ᱠᱚᱫᱚ ᱥᱟᱺᱜᱤᱧ ᱥᱟᱺᱜᱤᱧ ᱜᱮ ᱢᱮᱱᱟᱜᱼᱟ ᱵᱟᱝ ᱫᱚ ᱵᱟᱝ᱾ ᱟᱫᱚ ᱚᱱᱟ ᱟᱞᱮᱭᱟᱜ ᱵᱟᱜᱟᱱ ᱫᱚ ᱟᱹᱛᱩ ᱵᱷᱤᱛᱤᱨ ᱦᱮ ᱟᱨ ᱟᱞᱮᱭᱟᱜ ᱵᱟᱜᱟᱱ ᱫᱚ ᱚᱱᱟ ᱫᱚ ᱟᱛᱩ ᱵᱷᱤᱛᱤᱨ ᱛᱮ ᱠᱚ ᱜᱷᱮᱨᱟ ᱚᱱᱟ ᱫᱚ
ᱟᱪᱪᱷᱟ ᱟᱪᱪᱷᱟ ᱟᱪᱷᱟ ᱡᱟᱭᱦᱳᱠ ᱚᱱᱟᱜᱮ ᱟᱹᱰᱤ ᱱᱟᱯ
ᱟᱨ ᱵᱚᱞ ᱜᱚᱰᱟ ᱢᱮᱱᱟᱜ ᱟ ᱜᱤᱫᱽᱨᱟᱹ ᱠᱚ ᱠᱷᱮᱞ ᱵᱟᱲᱟᱭᱟ ᱵᱚᱞ ᱠᱷᱮᱞ ᱨᱮᱫᱚᱛᱚ ᱢᱮᱱᱟᱜᱼᱟ ᱜᱤᱫᱽᱨᱟᱹ᱾
ᱦᱩᱸ ᱛᱟᱦᱚᱞᱮ ᱟᱯᱮ ᱚᱱᱟ ᱵᱟᱜᱟᱱ ᱨᱮᱫᱚ ᱪᱮᱫ ᱪᱮᱫ ᱚᱱᱠᱟ ᱫᱟᱨᱮ ᱠᱚᱫᱚ ᱢᱮᱱᱟᱜᱼᱟ ᱵᱟᱜᱟᱱ ᱵᱷᱤᱛᱤᱨ ᱨᱮ?
ᱵᱟᱜᱟᱱ ᱚᱱᱮ ᱛᱚ ᱠᱟᱹᱦᱟᱹᱜ᱾ ᱩᱨᱡᱩᱱ ᱵᱟᱜᱟᱱ ᱢᱮᱱᱟᱜᱼᱟ ᱠᱟᱹᱦᱟᱹ ᱵᱟᱜᱟᱱ᱾ ᱟᱨ ᱥᱚᱱᱟᱡᱷᱩᱨᱤ ᱢᱮᱱᱟᱜᱼᱟ ᱯᱚᱴᱟᱥ ᱠᱚ ᱢᱮᱱᱟᱜᱼᱟ ᱟᱹᱰᱤ ᱨᱚᱠᱚᱢ ᱫᱟ
ᱦᱮᱸ ᱦᱮᱸ ᱟᱞᱮ ᱚᱸᱰᱮ ᱫᱚ ᱡᱮᱢᱚᱱ ᱡᱟᱦᱟᱸᱵᱤᱱ ᱞᱟᱹᱭ ᱠᱮᱫ ᱫᱚ ᱟᱹᱵᱤᱱ ᱚᱱᱮ ᱚᱨᱡᱩᱱ ᱫᱟᱨᱮ
ᱦᱮᱸ
ᱟᱡᱸᱚᱢ ᱫᱟᱵᱤᱱ ᱟᱞᱮᱥᱮᱱ ᱫᱚ ᱞᱩᱢᱟᱹᱝ ᱠᱚ ᱪᱟᱥ ᱠᱚᱣᱟ ᱱᱚᱜᱼᱚᱭ ᱛᱚ ᱞᱩᱢᱟᱹᱝ ᱪᱟᱥ ᱵᱷᱚᱨ ᱠᱚ ᱮᱦᱚᱵ ᱠᱟᱫᱟ ᱮᱠᱫᱚᱢ
ᱦᱮᱸ
ᱚᱱᱟ ᱫᱟᱨᱮ ᱠᱚ ᱠᱟᱴᱤᱱ ᱜᱮᱭᱟ ᱵᱚᱪᱷᱚᱨ ᱨᱮ ᱡᱟᱛᱮ ᱥᱟᱠᱟᱢ ᱦᱩᱭᱩᱜ ᱢᱟ ᱞᱩᱢᱟᱝ ᱠᱚ ᱪᱟᱥ ᱠᱚ ᱛᱟᱫᱚ ᱟᱞᱮ ᱫᱚ ᱞᱤᱥ ᱛᱮᱞᱮ ᱮᱢ ᱟᱠᱟᱫ ᱠᱚᱣᱟ᱾ ᱟᱛᱳ ᱦᱚᱲ ᱫᱚ ᱵᱟᱠᱚ ᱪᱟᱥᱟ ᱮᱴᱟᱜ ᱦᱚᱲ ᱟᱫᱚ ᱟᱯᱮ ᱚᱱᱛᱮ ᱫᱚ ᱪᱮᱫ ᱞᱮᱠᱟ ᱚᱱᱠᱟ ᱪᱟᱥ ᱠᱚ ᱞᱩᱢᱟᱝ ᱪᱟᱥ ᱠᱚᱫᱚ ᱢᱮᱱᱟᱜ ᱟᱥᱮ ᱵᱟᱝ
ᱦᱮᱸ ᱢᱮᱱᱟᱜᱼᱟ ᱟᱲᱟᱜ ᱠᱟᱜ ᱠᱚᱣᱟ ᱠᱚ ᱱᱚᱣᱟ ᱤᱭᱟᱹᱨᱮ ᱠᱟᱹᱴᱤᱡ ᱜᱮᱭᱟ ᱚ ᱠᱚ ᱚᱱᱟ ᱞᱤᱡ ᱛᱮᱞᱮ ᱮᱢ ᱟᱠᱟᱫᱟ
ᱟᱪᱪᱷᱟ
ᱟᱞᱮ ᱱᱚᱰᱮᱱ ᱠᱚᱫᱚ ᱵᱟᱠᱚ ᱪᱟᱥ ᱟᱠᱟᱫ ᱠᱚᱣᱟ ᱞᱤᱡ ᱛᱮᱠᱚ ᱮᱢ ᱠᱟᱫᱟ ᱡᱟᱜᱮ ᱧᱟᱢᱚᱜ ᱟᱨᱠᱤ
ᱟᱞᱮ ᱦᱚᱸ ᱡᱮᱢᱚᱱ ᱚᱱᱠᱟᱜᱮ ᱟᱛᱳ ᱥᱳᱞᱳᱱᱟ ᱦᱚᱸ ᱵᱟᱸᱫᱷ ᱢᱮᱱᱟᱜ ᱛᱟᱞᱮᱭᱟ ᱢᱟᱨᱟᱝ ᱵᱟᱸᱫᱷ ᱟᱫᱚ ᱚᱱᱟ ᱫᱚᱛ ᱚᱱᱟ ᱫᱚ ᱞᱤᱡ ᱫᱚ ᱵᱟᱝ ᱚᱱᱟ ᱫᱚ ᱟᱛᱳ ᱥᱳᱞᱳᱟᱱᱟᱢᱤᱭᱟᱹ ᱞᱮᱜᱮ ᱦᱟᱹᱠᱩ ᱟᱲᱟᱜ ᱦᱩᱭ ᱠᱟᱱᱟ ᱚᱱᱟ ᱫᱚ ᱡᱟᱦᱟᱸᱱᱟᱜ ᱯᱚᱨᱚᱵᱽ ᱠᱚᱨᱮ ᱦᱟᱹᱠᱩ ᱠᱚ ᱥᱟᱵ ᱦᱩᱭᱩᱜᱼᱟ ᱡᱚᱢ ᱵᱟᱲᱟ ᱟᱨᱠᱤ ᱟᱨ ᱥᱚᱢᱟᱱ ᱛᱮ ᱦᱟᱸᱜ ᱦᱟᱹᱴᱤᱧ ᱦᱩᱭᱩᱜᱼᱟ ᱦᱮᱸ ᱢᱟᱨᱟᱝ ᱵᱟᱸᱫᱷ ᱢᱮᱱᱟᱜ ᱛᱟᱞᱮᱭᱟ ᱚᱸᱰᱮ ᱫᱚ ᱥᱮᱬᱟ ᱥᱮᱬᱟ ᱦᱟᱹᱠᱩ ᱠᱚ ᱟᱲᱟᱜ ᱦᱩᱭ ᱠᱟᱱᱟ
ᱟᱪᱪᱷᱟ
ᱦᱮᱸ
ᱦᱟᱛᱟᱣᱟ
ᱟᱨ ᱛᱟᱦᱚᱞᱮ ᱟᱹᱵᱤᱱ ᱠᱟᱹᱢᱤ ᱫᱚ
ᱦᱮᱸ ᱠᱟᱹᱢᱤ ᱫᱚ ᱚᱲᱟᱜ ᱠᱚᱨᱮ ᱜᱮ ᱠᱟᱹᱢᱤ ᱵᱟᱲᱟ ᱦᱩᱭᱩᱜ ᱠᱟᱱᱟ᱾
ᱟᱪᱪᱷᱟ ᱟᱪᱪᱷᱟ ᱵᱷᱟᱜᱮ ᱜᱮ ᱛᱟᱞᱚᱦᱮ ᱟᱯᱮ ᱚᱱᱛᱮ ᱵᱩᱥᱩᱵ ᱠᱚᱫᱚ ᱠᱚ ᱟᱠᱷᱨᱤᱧ ᱜᱮᱭᱟ ᱥᱮ ᱵᱟᱝ ᱠᱷᱚᱲ
ᱵᱩᱥᱩᱵ ᱟᱫᱚ ᱱᱮᱛᱟᱨ ᱫᱚ ᱤᱭᱟᱹ ᱜᱟᱹᱲᱤ ᱦᱟᱱᱮ ᱦᱚᱯᱟᱨ ᱜᱟᱹᱲᱤ ᱵᱚᱞᱚ ᱟᱠᱟᱱᱟ ᱛᱚ ᱡᱚᱛᱚ ᱦᱚᱯᱟᱨ ᱛᱮᱠᱚ ᱫᱟᱞ ᱮᱫᱟ ᱵᱩᱥᱩᱵ ᱠᱚ ᱤᱭᱟᱹᱜ ᱠᱟᱱᱟ
ᱚ ᱵᱟᱠᱷᱟᱱ ᱟᱞᱮ ᱱᱚᱛᱮ ᱫᱚ ᱠᱷᱚᱲ ᱠᱚ ᱢᱟᱱᱮ ᱯᱤᱠᱟᱯ ᱛᱮᱠᱚ ᱞᱳᱰ ᱠᱟᱛᱮᱫ ᱠᱚ ᱤᱫᱤᱭᱮ ᱦᱤᱡᱩᱜᱼᱟᱚ ᱢᱚᱦᱟᱡᱚᱱ ᱠᱚ ᱠᱷᱚᱲ ᱠᱚᱠᱚ ᱦᱟᱛᱟᱣᱟ
ᱦᱮᱸ ᱡᱮ ᱡᱮᱢᱚᱱ ᱟᱨᱠᱤ ᱚᱱᱠᱟᱜᱮ ᱤᱭᱟᱹ ᱫᱟᱢ ᱦᱚᱸ ᱵᱟᱝ ᱨᱟᱠᱟᱵ ᱦᱚᱸ ᱨᱟᱠᱟᱵ ᱠᱟᱱᱟ ᱟᱨ ᱱᱤᱡᱮ ᱦᱚᱸ ᱚᱱᱟᱛᱮ ᱫᱟᱞ ᱦᱩᱭᱱᱟ ᱦᱚᱯᱟᱨ ᱛᱮᱜᱮ ᱟᱨ ᱟᱫᱚ ᱰᱟᱹᱝᱨᱤ ᱠᱚᱦᱚᱸ ᱵᱟᱹᱱᱩᱜ ᱦᱟᱛᱟᱲ ᱠᱚᱣᱟ᱾
ᱦᱮᱸ ᱦᱮᱸ ᱛᱟᱯᱚᱨ ᱛᱟᱦᱚᱞᱮ ᱡᱟᱦᱟᱸ ᱵᱤᱱ ᱞᱟᱹᱭ ᱠᱮᱫᱮᱜᱼᱟᱵᱤᱱ ᱱᱟᱦᱮᱞ ᱱᱟᱦᱮᱞ ᱢᱟᱱᱮ ᱱᱤᱡᱮᱛᱮ ᱵᱮᱱᱟᱣᱯᱮ ᱥᱮ ᱠᱤᱨᱤᱧ ᱟᱹᱜᱩᱭ ᱟᱯᱮ
ᱚᱱᱟ ᱠᱤᱨᱤᱧ ᱟᱹᱜᱩ ᱦᱚᱸ ᱠᱤᱨᱤᱧ ᱜᱮ ᱢᱟᱜ ᱜᱮᱭᱟ ᱠᱚ ᱵᱤᱨ ᱠᱷᱚᱡ ᱪᱟᱞᱟᱜᱼᱟ ᱟᱨ ᱡᱩᱛ ᱦᱚᱪᱚᱭᱟᱠᱚ ᱚᱠᱚᱭ ᱠᱚ ᱡᱩᱛ ᱠᱚ ᱵᱟᱲᱟᱣᱟ
ᱟᱞᱮᱥᱮᱫ ᱫᱚ ᱡᱮᱢᱚᱱ ᱚᱱᱟ ᱠᱚᱫᱚ ᱱᱤᱡᱮ ᱛᱮᱜᱮ ᱡᱷᱚᱛᱚ ᱠᱚ ᱵᱮᱱᱟᱣ ᱵᱟᱠᱚ ᱠᱤᱨᱤᱧ ᱟᱹᱜᱩᱭ ᱜᱮᱭᱟ ᱟᱨᱠᱤ ᱟᱨ ᱠᱤᱨᱤᱧ ᱨᱮᱦᱚᱸ ᱛᱚ ᱫᱚᱢᱮ ᱫᱟᱢ ᱛᱟᱞᱚᱦᱮ ᱥᱩᱨ ᱥᱩᱯᱩᱨ ᱚᱱᱠᱟ ᱡᱟᱦᱟᱸ ᱦᱟᱴ ᱠᱚ ᱢᱮᱱᱟᱜᱼᱟ ᱡᱟᱦᱟᱸ ᱠᱚᱨᱮ ᱫᱚ ᱱᱟᱦᱮᱞ ᱠᱚᱠᱚ ᱟᱠᱷᱨᱤᱧ ᱜᱮᱭᱟ ᱟᱯᱮ ᱚᱱᱛᱮ
ᱟᱞᱮ ᱱᱚᱶᱟ ᱟᱛᱳ ᱠᱚᱨᱮᱱ ᱜᱮᱠᱚ ᱤᱫᱤᱭᱟ ᱦᱟᱸᱴ ᱠᱚ
ᱚ ᱵᱷᱟᱜᱤ ᱜᱮ ᱛᱟᱦᱚᱞᱮ ᱢᱟ ᱟᱹᱵᱤᱱ ᱛᱚ ᱞᱟᱹᱭ ᱠᱮᱫᱟᱵᱤᱱ ᱱᱟᱦᱮᱞ ᱡᱩᱫ ᱫᱚ ᱵᱟᱵᱮᱱ ᱵᱟᱰᱟᱭᱟ ᱮᱴᱟᱜ ᱚᱱᱠᱟ ᱡᱟᱦᱟᱱᱟᱜ ᱵᱮᱱᱟᱣᱹ ᱠᱚ ᱠᱟᱴ ᱨᱮᱱᱟᱜ
ᱚᱱᱟ ᱠᱚᱫᱚ ᱵᱟᱹᱞᱤᱧ ᱵᱟᱲᱟᱭ ᱜᱮᱭᱟ ᱨᱮᱱᱟᱜ ᱵᱮᱱᱟᱣ ᱠᱚᱫᱚ ᱦᱮ ᱦᱮᱸ ᱵᱟᱞᱤ
ᱪᱟᱥ ᱠᱟᱹᱢᱤ ᱠᱚ ᱦᱩᱭᱩᱜ ᱠᱟᱱᱟ ᱵᱷᱤᱛᱟ ᱞᱟᱜ ᱠᱚᱫᱚ ᱵᱤᱱ ᱵᱟᱲᱟᱭ ᱜᱮᱭᱟ?
ᱦᱮᱸ ᱜᱷᱟᱹ ᱞᱟᱜ ᱠᱚᱫᱚ ᱟᱹᱞᱤᱧ ᱫᱚᱞᱤᱧ ᱱᱤᱛᱚᱜ ᱫᱩᱞᱤᱧ ᱟᱹᱰᱤ ᱪᱟᱲ ᱞᱤᱧ ᱞᱟᱜ ᱤᱫᱤᱭᱟ ᱵᱟᱝ ᱫᱚ ᱵᱟᱝ
ᱟᱪᱪᱷᱟ ᱟᱪᱪᱷᱟ ᱵᱷᱟᱜᱮ ᱜᱮ
ᱦᱩᱸ
ᱛᱚ ᱚᱲᱟᱜ ᱠᱚᱨᱮᱜ ᱫᱚ ᱚᱠᱚᱭ ᱠᱚ ᱢᱮᱱᱟᱜ ᱠᱚᱣᱟ?
ᱢᱮᱱᱟᱜ ᱠᱚᱣᱟ ᱰᱷᱮᱨ ᱦᱚᱲ ᱜᱮ
ᱚᱸ ᱦᱚᱸ ᱵᱷᱟᱜᱮ ᱜᱮ ᱛᱟᱦᱞᱮ ᱡᱚᱢ ᱵᱟᱲᱟ ᱠᱚᱫᱚ ᱦᱳᱭ ᱠᱟᱱᱟ?
ᱦᱮᱸ ᱡᱚᱢ ᱵᱟᱲᱟ ᱠᱚᱫᱚ ᱦᱩᱭ ᱠᱟᱱᱟ ᱟᱹᱵᱤᱱ ᱜᱮᱵᱤᱱ ᱡᱚᱢ ᱵᱟᱲᱟ ᱞᱮᱫᱟ ᱵᱟᱝ?
ᱦᱮᱸ ᱡᱚᱢ ᱵᱟᱲᱟ ᱦᱩᱭ ᱠᱟᱱᱟ ᱱᱚᱜᱼᱚᱭ ᱟᱫᱚ ᱠᱷᱮᱛ ᱥᱮᱜ ᱪᱟᱞᱟᱜ ᱦᱳᱭᱳᱜᱼᱟ ᱛᱚ ᱚᱸᱰᱮ ᱢᱩᱱᱤᱥ ᱞᱟᱜᱟᱣ ᱦᱩᱭ ᱠᱟᱱᱟ ᱛᱚᱞᱟ ᱠᱚ ᱛᱩᱫ ᱫᱟ ᱛᱟᱦᱚᱞᱮ ᱚᱸᱰᱮ ᱞᱚᱥᱚᱜ ᱦᱚᱴᱚ ᱠᱟᱜ ᱦᱳᱭᱳᱜᱼᱟ ᱠᱟᱹᱴᱤᱡ ᱚᱸᱰᱮ ᱵᱟᱹᱠ ᱠᱤ ᱢᱮᱱᱟᱜ ᱜᱮᱭᱟ ᱛᱟᱦᱚᱞᱮ ᱚᱸᱰᱮ ᱥᱤ ᱦᱳᱭᱳᱜᱼᱟ
ᱟᱨ ᱨᱚᱦᱚᱭ ᱢᱟ ᱪᱟᱹᱞᱩᱣ ᱠᱟᱱᱟ?
ᱦᱮᱸ ᱨᱚᱦᱚᱭ ᱢᱟ ᱪᱟᱞᱩᱭ ᱪᱟᱵᱟ ᱟᱹᱩᱭ ᱫᱟᱠᱚ ᱟᱞᱮᱥᱮᱫ ᱫᱚ
ᱚ ᱵᱟᱵᱟ ᱟᱞᱮ ᱫᱚ ᱱᱚᱛᱮ ᱫᱟᱜ ᱜᱮ ᱟᱣᱨᱤ ᱟᱭ ᱟᱯᱮ ᱪᱮᱜ ᱵᱤᱱ ᱢᱮᱛᱟ
ᱟᱯᱮᱥᱮᱫ ᱫᱚ ᱦᱳᱭ ᱛᱚ ᱛᱟᱭᱚᱢ ᱧᱚᱜ ᱱᱟ, ᱟᱞᱮ
ᱦᱩᱸ ᱦᱮᱜᱼᱮᱸ ᱦᱮᱜᱼᱮᱸ ᱛᱚᱞᱟ ᱠᱚ ᱜᱤᱲᱤ ᱠᱟᱫᱟ ᱟᱱᱮ ᱠᱟᱹᱴᱤᱡ ᱠᱟᱹᱴᱤᱡ ᱠᱟᱱᱟ ᱟᱹᱣᱨᱤ ᱚᱢᱚᱱᱚᱜᱼᱟ ᱚᱠᱚᱭᱟᱜ ᱠᱚᱫᱚ
ᱦᱩᱸ ᱦᱩᱸ ᱟᱞᱮ ᱥᱮᱫ ᱫᱚ ᱚᱱᱟ ᱥᱮᱨᱢᱟ ᱫᱟᱜ ᱵᱷᱚᱨᱥᱟ ᱫᱚ ᱵᱟᱠᱚ ᱛᱟᱦᱮᱱ ᱜᱮᱭᱟ ᱡᱚᱛᱚ ᱦᱚᱲᱟᱜ ᱚᱱᱟ ᱥᱮᱞᱚ ᱢᱮᱱᱟᱜᱼᱟ ᱛᱚ ᱟᱫᱚ ᱚᱱᱟᱛᱮ ᱪᱟᱯ ᱫᱚ ᱵᱟᱹᱱᱩᱜᱼᱟ ᱦᱩᱸ
ᱟᱨ ᱱᱚᱸᱰᱮᱱ ᱱᱚᱣᱟ ᱟᱞᱮ ᱱᱚᱣᱟ ᱤᱭᱟᱹ ᱥᱮᱫ ᱫᱚ ᱚᱠᱟᱨᱮ ᱥᱮᱞᱚ
ᱚ
ᱥᱮᱞᱚᱜ ᱫᱚ ᱵᱟᱦ ᱥᱮᱨᱢᱟ ᱫᱟᱜ ᱡᱩᱫᱤ ᱧᱟᱢᱚᱜ ᱠᱷᱟᱱ ᱪᱟᱥᱚᱜᱼᱟ ᱟᱨ ᱵᱟᱝᱠᱷᱟᱱ ᱜᱟᱰᱟ ᱫᱟᱜ
ᱜᱟᱰᱟ ᱫᱟᱜ ᱵᱟᱝ
ᱦᱩᱸ
ᱵᱷᱟᱜᱮ ᱜᱮ ᱟᱨ ᱚᱱᱟ ᱛᱳᱜ ᱥᱤᱡᱤᱱ ᱫᱚ ᱟᱫᱚ ᱠᱟᱹᱢᱤᱱ ᱠᱚᱫᱚ ᱵᱟᱠᱚ ᱧᱟᱢᱚᱜ ᱜᱮᱭᱟ ᱩᱱᱟᱹᱜ
ᱦᱮᱸᱻᱫ ᱦᱮᱸ ᱧᱟᱢ ᱫᱚᱠᱚ ᱧᱟᱢᱚᱜ ᱜᱮᱭᱟ ᱵᱟᱝ ᱫᱚ ᱵᱟ ᱡᱟᱦᱟᱸᱭᱟᱜ ᱠᱚ
ᱟᱫᱚ ᱞᱟᱦᱟᱨᱮ ᱯᱟᱸᱡᱟ ᱠᱟᱭ ᱦᱳᱭᱳᱜ ᱛᱟᱢᱟ ᱠᱟᱹᱢᱤᱱ
ᱟᱫᱚ ᱟᱨ ᱱᱚᱛᱮ ᱫᱚᱠᱚ ᱧᱟᱢ ᱫᱚᱠᱚ ᱧᱟᱢᱚᱜᱼᱟ ᱵᱟᱝ ᱫᱚ ᱵᱟᱝ ᱟᱫᱚ ᱡᱟᱦᱟᱸᱭᱟᱜ ᱠᱚᱢ ᱜᱮᱭᱟ ᱠᱷᱮᱛ ᱦᱟᱥᱟ ᱠᱚ ᱩᱱᱠᱩ ᱠᱚ ᱧᱟᱢᱚᱜ ᱜᱮᱭᱟ
ᱦᱮᱸ ᱦᱮᱸ ᱟᱫᱚ ᱟᱞᱮ ᱥᱮᱫ ᱫᱚ ᱪᱮᱜ ᱞᱮᱠ ᱠᱟ ᱢᱟᱱᱮ ᱞᱟᱦᱟᱨᱮ ᱩᱝᱠᱩ ᱥᱟᱵ ᱠᱟ ᱠᱚ ᱦᱳᱭᱳᱜ ᱛᱟᱢᱟ ᱵᱟᱠᱷᱟᱱ ᱮᱴᱟᱜ ᱦᱚᱲ ᱠᱚ ᱤᱭᱟᱹ ᱠᱚᱣᱟ ᱡᱚᱛᱚ ᱦᱚᱲ ᱜᱮ ᱡᱷᱚᱛᱚ ᱦᱚᱲ ᱜᱮᱛᱚᱢ ᱪᱟᱱ ᱛᱮᱜᱮ ᱠᱚ ᱨᱚᱦᱚᱭᱟᱥᱮ
ᱦᱩᱸ
ᱛᱟᱦᱚᱞᱮ ᱦᱚᱜᱼᱚᱭ ᱧᱟᱢ ᱠᱟᱜ ᱠᱚᱣᱟᱞᱤᱧ ᱟᱫᱚ ᱱᱩᱠᱩ ᱢᱟᱱᱮ ᱪᱟᱵᱟ ᱦᱚᱪᱚ ᱠᱚ ᱦᱳᱭᱳᱜᱼᱟ ᱵᱟᱠᱷᱟᱱ ᱫᱚ ᱵᱟᱠᱚ ᱧᱟᱢᱚᱜᱼᱟ
ᱦᱩᱸ ᱦᱩᱸ ᱦᱩᱸ ᱟᱨᱮ ᱟᱹᱵᱤᱱ ᱜᱮ ᱵᱷᱟᱜᱮ ᱨᱚᱦᱚᱭ ᱪᱟᱵᱟᱭᱟᱵᱤᱱ
ᱦᱮᱸ ᱨᱚᱦᱚᱭ ᱪᱟᱵᱟ ᱮᱠᱫᱚᱢ ᱟᱨᱚ ᱮᱴᱟᱜ ᱠᱟᱹᱢᱤ ᱠᱚ ᱢᱮᱱᱟᱜ-ᱟ ᱛᱚ ᱥᱩᱫᱩ ᱱᱚᱣᱟᱨᱮ ᱡᱚᱯᱲᱟ ᱞᱮᱠᱷᱟᱡ ᱵᱟᱝ ᱜᱟᱱᱚᱜᱼᱟ
ᱵᱟᱝ ᱵᱟᱝ
ᱦᱩᱸ
ᱟᱪᱪᱷᱟᱸ ᱦᱩᱸ
ᱛᱟᱦᱚᱞᱮ ᱠᱷᱮᱛ ᱫᱚ ᱟᱹᱣᱨᱤᱞᱤᱧ ᱛᱤᱭᱟᱜᱟ ᱦᱚᱜᱼᱚᱭ ᱚᱨᱟᱜ ᱨᱮᱜᱮ ᱢᱮᱱᱟᱜ ᱠᱟᱜ ᱞᱤᱧᱟ ᱠᱟᱴᱤᱡ ᱞᱤᱧ ᱚᱸᱰᱳᱜᱱᱟ ᱵᱟᱭᱨᱮ ᱥᱮᱱ ᱫᱟᱜ ᱮᱫ ᱛᱟᱦᱮᱱᱟ ᱠᱟᱹᱴᱤᱡ
ᱟᱪᱪᱷᱟ
ᱟᱨ ᱰᱟᱝᱨᱟ ᱠᱚ ᱪᱷᱟᱹᱱᱤ ᱠᱩᱞᱤᱧ ᱮᱢᱟᱜ ᱠᱚᱣᱟ ᱡᱚᱢ ᱦᱚᱪᱚ ᱠᱤᱱ ᱦᱳᱭᱳᱜᱼᱟ ᱛᱚ ᱛᱟ ᱯᱚᱨ ᱛᱚ ᱢᱤᱫ ᱰᱟᱸᱜᱟ ᱛᱮ ᱥᱤᱭ ᱦᱩᱭᱩᱜ ᱟᱛᱚ᱾
ᱦᱮᱸᱻ ᱦᱮᱸ ᱛᱤᱨᱤ ᱪᱚᱵᱤᱱ ᱟᱲᱟᱜ?
ᱦᱮᱸ ᱛᱤᱨᱤᱥ ᱪᱚ ᱦᱟᱸᱜ ᱛᱮᱦᱮᱧ ᱫᱚ ᱪᱟᱵᱟ ᱞᱮᱠ ᱜᱮ ᱛᱮᱦᱮᱧ ᱢᱚᱱᱮᱭ ᱫᱟᱞᱤᱧ ᱛᱚ ᱪᱟᱵᱟ ᱦᱩᱭᱩᱜᱼᱟ᱾
ᱟᱪᱪᱷᱟ
ᱦᱳᱭ
ᱟᱨ ᱱᱚᱜᱼᱚᱭᱻ ᱜᱟᱯᱟ ᱢᱮᱭᱟᱝ ᱠᱷᱟᱱ ᱜᱮ ᱤᱭᱟᱹ ᱛᱚᱞᱟ ᱢᱟᱱᱮ ᱤᱭᱟᱹ ᱟᱨᱠᱤ ᱦᱟᱨᱟᱜᱼᱟ᱾
ᱦᱮᱸ ᱦᱮᱸ
ᱟᱫᱚ ᱛᱤᱨᱮ ᱫᱟᱜ ᱛᱤᱤᱨ ᱛᱚᱵᱮ ᱛᱚᱵᱮᱱ ᱨᱚ ᱦᱳᱭᱟ ᱱᱚᱜᱝᱠ ᱟᱞᱮ ᱱᱤᱛᱚᱜ ᱫᱚ᱾
ᱦᱮᱸ ᱟᱫᱚ ᱫᱟᱜ ᱟᱯᱮᱜ ᱜᱮ ᱦᱜ ᱢᱟ ᱫᱟᱜ ᱫᱚ ᱫᱟᱜ ᱜᱮᱭᱟ ᱟᱫᱚ ᱱᱚᱣᱟ ᱫᱚ ᱯᱨᱚᱠᱤᱨ ᱛᱮᱭᱟᱜ ᱱᱤᱭᱚᱢ ᱛᱟᱭ ᱚᱠᱟ ᱞᱮᱠᱟᱭ ᱵᱩᱡᱷᱟᱹᱣᱟ ᱟᱡᱛᱮ ᱩᱱᱤ ᱫᱚ ᱵᱟᱢ ᱢᱮᱱ ᱫᱟᱲᱮᱭᱟᱛᱚ ᱡᱮ ᱛᱮᱦᱮᱧ ᱜᱟ ᱫᱟᱟᱜ ᱢᱮ ᱵᱟᱢ ᱡᱩ
ᱦᱳᱭ ᱦᱳᱭᱳ ᱱᱚᱛᱮ ᱥᱤᱞᱚᱛ ᱛᱟᱦᱮ ᱱᱚᱛᱮᱱᱟᱜ ᱥᱤᱞᱟᱹ ᱛᱟᱦᱮᱸ ᱞᱮᱱ ᱠᱷᱟᱱ ᱤᱪᱷᱟᱹ ᱢᱚᱛᱚ ᱵᱤᱱ ᱪᱟᱥᱟ ᱤᱭᱟᱹᱭᱟᱵᱤᱱ᱾
ᱛᱟᱦᱚᱞᱮ ᱚᱱᱛᱮ ᱦᱚᱭ ᱠᱚᱫᱚ ᱵᱟᱭ ᱦᱩᱭᱭ ᱵᱟᱲᱟ ᱠᱟᱫᱟ ᱥᱮᱨᱚᱠᱚᱢ?
ᱦᱚᱭ ᱫᱚ ᱚᱱᱠᱟ ᱫᱚ ᱵᱟᱹᱱᱩᱜᱼᱟ ᱱᱮᱥ ᱫᱚ ᱱᱚᱛᱮ ᱫᱚ ᱦᱳᱭ, ᱴᱩᱠᱴᱷᱟᱠ ᱜᱮ ᱦᱚᱭ ᱜᱮᱭᱟ ᱫᱟᱨᱮ ᱠᱚ ᱠᱟᱹᱴᱤᱡ ᱨᱟᱹᱯᱩᱫ ᱫᱚ ᱨᱟᱹᱯᱩᱫ ᱠᱟᱱᱟ ᱵᱟᱝ ᱫᱚ ᱵᱟᱝ ᱚᱱᱠᱟ ᱫᱚ ᱵᱟᱝ ᱟᱨᱠᱤ᱾
ᱟᱞᱮ ᱥᱮᱫ ᱫᱚᱢᱮ ᱦᱚᱭ ᱠᱮᱫᱟᱭ ᱠᱚᱭᱮᱠ ᱫᱤᱱ ᱥᱮᱬᱟ ᱥᱮᱬᱟ ᱫᱟᱨᱮ ᱠᱚ ᱮᱠᱫᱚᱢ ᱨᱟᱹᱯᱩᱫ ᱩᱛᱟᱹᱨ᱾
ᱟᱪᱪᱷᱟ
ᱡᱟᱦᱟᱸ ᱛᱤᱱᱟᱹᱜ ᱥᱮᱬᱟ ᱥᱮᱬᱟ ᱫᱟᱨᱮ ᱛᱟᱦᱮᱸ ᱠᱟᱱᱟ ᱡᱚᱛᱚ ᱪᱟᱜᱟᱜ ᱠᱟᱱᱟ ᱰᱟᱹᱨ ᱠᱚ ᱮᱠᱫᱚᱢ ᱚᱱᱮ ᱪᱮᱫ ᱵᱮᱤᱱ ᱞᱟᱹᱭᱟ ᱨᱟᱥᱛᱟ ᱠᱚᱨᱮ ᱩᱞᱴᱟᱹᱣ ᱠᱷᱟᱱ ᱫᱚ ᱟᱹᱰᱤ ᱡᱷᱟᱢᱮᱞᱟ ᱜᱮ᱾
ᱦᱮᱸ ᱦᱮᱸ ᱦᱮᱸ
ᱛᱟᱦᱮᱞᱮ ᱚᱱᱟ ᱠᱚ ᱥᱟᱯᱷᱟ ᱵᱟᱲᱟ ᱦᱚᱲ ᱠᱚ ᱟᱹᱜᱩ ᱦᱩᱭᱱᱟ ᱡᱮᱡᱟᱹᱨ ᱫᱟᱨᱮ
ᱨᱟᱥᱛᱟ ᱫᱚ ᱟᱥᱮᱫ ᱛᱟᱦᱮᱸ ᱞᱮᱱ ᱠᱷᱟᱱ ᱛᱚ ᱮᱠᱫᱚᱢ ᱡᱷᱟᱢᱮᱞᱟ ᱚᱠᱟᱞ ᱞᱮᱠᱟ ᱛᱮᱵᱤᱱ ᱪᱟᱞᱟᱜᱼᱟ᱾
ᱦᱩᱸ
ᱚᱱᱠᱟ ᱵᱮᱯᱟᱨ᱾
ᱦᱩᱸ ᱱᱚ ᱛᱮᱫᱚ ᱵᱟᱭ ᱦᱚᱭ ᱠᱟᱫᱟ ᱦᱚᱭ ᱫᱚ ᱩᱱᱟᱹᱜ ᱫᱚ᱾ ᱫᱟᱜ ᱦᱚᱸ ᱚᱱᱠᱟ ᱫᱚ ᱵᱟᱭ ᱫᱟᱜ ᱠᱟᱫᱟ ᱢᱤᱫ ᱫᱷᱟᱣ ᱫᱟᱜ ᱞᱮᱫᱟᱭ᱾ ᱦᱩᱰᱩᱨ ᱵᱤᱡᱞᱤ ᱢᱟ ᱫᱤᱱᱟᱹᱢ ᱦᱩᱰᱩᱨ ᱵᱤᱡᱽᱞᱤ ᱮᱫ᱾
ᱟᱨ ᱟᱨᱮᱞ ᱠᱚ ᱡᱚᱨᱚᱜ ᱦᱮᱡ ᱮᱱᱟ ᱥᱮ ᱵᱟᱝ ᱟᱞᱮ ᱥᱮᱫ ᱢᱚᱴᱟ ᱢᱚᱴᱟ ᱟᱨᱮᱞ ᱮᱠᱫᱚᱢ ᱵᱚᱧ ᱵᱚ
ᱟᱨᱮᱞ ᱦᱟᱱᱮ ᱯᱨᱚᱛᱷᱚᱢ ᱯᱨᱚᱛᱷᱚᱢᱮ ᱟᱨᱮᱞ ᱞᱮᱫᱟᱭ ᱚᱭᱻ ᱚᱱᱠᱟ ᱮᱴᱟᱜ ᱮᱴᱟᱜ ᱤᱭᱟᱹ ᱥᱮᱫ ᱫᱚᱞᱤᱧ ᱧᱮᱞᱮᱫ ᱛᱟᱦᱮᱸᱱᱟ ᱡᱮ ᱚᱲᱟᱜ ᱠᱚ ᱨᱟᱹᱯᱩᱫ ᱠᱟᱫᱟᱭ ᱟᱨᱮᱞ ᱛᱮᱜᱮ᱾ ᱱᱚᱛᱮ ᱦᱚᱸ ᱦᱚᱸ ᱱᱚᱛᱮ ᱫᱚ ᱚᱱᱠᱟ ᱫᱚ ᱵᱟᱭ ᱟᱨᱮᱞ ᱟᱠᱟᱫᱟ᱾
ᱚ ᱟᱞᱮᱥᱮᱫ ᱦᱟᱱᱮ ᱢᱚᱴᱟ ᱢᱚᱴᱟ ᱮᱠᱫᱚᱢ ᱰᱟᱢᱵᱤᱞ ᱰᱟᱢᱵᱤᱞ᱾
ᱮᱸᱻ